ᱦᱮᱸ ᱨᱮᱜᱮ ᱜᱚᱝᱠᱮ ᱟᱹᱞᱤᱧᱟᱜ ᱨᱚᱲ ᱠᱳ ᱪᱮᱜ ᱞᱮᱠᱟ ᱟᱡᱚᱢᱚᱜ ᱠᱟᱱᱟ ᱾
ᱦᱮᱸ ᱴᱷᱤᱠ ᱜᱮ ᱵᱮᱥ ᱜᱮ ᱟᱡᱚᱢᱚᱜ ᱠᱟᱱᱟ᱾ ᱟᱫᱚ ᱪᱮᱜ ᱞᱮᱠᱟ ᱢᱮᱱᱟᱜ ᱵᱤᱱᱟ?
ᱟᱹᱞᱤᱧ ᱫᱚ ᱜᱚᱝᱠᱮ ᱮᱠᱷᱚᱱ ᱪᱟᱸᱫᱳ ᱵᱚᱸᱜᱟ ᱟ ᱫᱟᱭᱟᱛᱮ ᱟᱹᱰᱤ ᱱᱟᱯᱟᱭ ᱜᱮ ᱢᱤᱱᱟᱜ ᱟᱠᱟᱫ ᱞᱤᱧᱟᱹ ᱜᱚᱝᱠᱮ ᱟᱵᱮᱱ ᱜᱮ ᱚᱠᱟ ᱞᱮᱠᱟ ᱢᱮᱱᱟᱜ ᱠᱟᱜ ᱵᱤᱱᱟ?
ᱦᱮᱸ ᱦᱮᱸ ᱟᱹᱞᱤᱧ ᱦᱚᱸ ᱟᱹᱞᱤᱧ ᱦᱚᱸ ᱱᱟᱯᱟᱭ ᱜᱮ ᱾ ᱟᱫᱚ ᱚᱲᱟᱜ ᱠᱚᱨᱮᱱ ᱦᱚᱲ ᱠᱚᱫᱚ ᱪᱮᱫ ᱞᱮᱠᱟ ᱢᱮᱱᱟᱜ ᱠᱚᱣᱟ?
ᱦᱳᱭ ᱜᱚᱝᱠᱮ ᱚᱲᱟᱜ ᱠᱚᱨᱮ ᱥᱮ, ᱜᱷᱟᱨᱚᱸᱧᱡᱽ ᱨᱮᱱ ᱦᱚᱲ ᱫᱚ ᱥᱟᱱᱟᱢ ᱠᱚᱜᱮ ᱢᱮᱱᱟᱜ ᱠᱟᱜ ᱠᱚᱣᱟ ᱱᱟᱯᱟᱭ ᱛᱮᱜᱮ ᱢᱮᱱᱟᱜ ᱠᱟᱜ ᱠᱚᱣᱟ ᱪᱟᱸᱫᱳ ᱵᱚᱸᱜᱟ ᱟᱜ ᱫᱟᱭᱟᱛᱮ ᱦᱚᱜᱼᱚᱭ ᱩᱱᱟᱹᱜ ᱮ ᱫᱟᱜ ᱡᱟᱹᱲᱤᱭᱮᱜ ᱨᱮᱦᱚ ᱞᱚᱦᱚᱫᱚᱜ ᱠᱟᱱ ᱨᱮᱦᱚᱸ ᱚᱠᱷᱚᱱ ᱫᱚ ᱨᱩᱣᱟᱹ ᱦᱟᱹᱥᱩ ᱠᱚᱫᱚ ᱚᱱᱠᱟᱱᱟᱜ ᱫᱚ ᱵᱟᱝ ᱦᱮᱡ ᱠᱟᱱᱟ ᱜᱚᱝᱠᱮ ᱛᱚᱵᱮ ᱜᱚᱝᱠᱮ
ᱟᱵᱮᱱ ᱫᱚ ᱫᱟᱬᱟᱱ ᱫᱚ ᱚᱠᱟ ᱥᱮᱫ ᱵᱮᱱ ᱪᱟᱞᱟᱜ ᱱᱤᱭᱟᱹ ᱫᱟᱜ ᱡᱟᱹᱯᱩᱜ ᱨᱮ ᱥᱮᱸᱫᱽᱨᱟ ᱠᱚᱥᱮᱜ ᱥᱮ ᱫᱟᱬᱟᱱ ᱠᱩ ᱚᱠᱟ ᱠᱚᱥᱮᱜ ᱵᱮᱱ ᱢᱚᱱᱮᱭᱮᱜᱼᱟ ᱪᱟᱞᱟᱜ᱾
ᱥᱮᱨᱚᱠᱚᱢ ᱫᱟᱬᱟᱱ ᱪᱟᱞᱟᱜ ᱨᱮᱱᱟᱜ ᱫᱚ ᱢᱚᱱᱮ ᱫᱚ ᱵᱟᱝ ᱦᱳᱭᱳᱜ ᱠᱟᱱᱟ ᱡᱟᱹᱯᱩᱫ ᱨᱮ ᱮᱢᱚᱱ ᱠᱷᱟᱨᱟᱯ ᱵᱩᱡᱷᱟᱹᱜ ᱠᱟᱱᱟ ᱥᱮ ᱚᱲᱟᱜ ᱠᱷᱚᱱᱟᱜ ᱳᱰᱳᱠ ᱜᱮ ᱵᱟᱝ ᱫᱟᱲᱮ ᱦᱩᱭᱩᱜ ᱠᱟᱱᱟ᱾ ᱥᱟᱨᱟᱫᱤᱱ ᱫᱟᱜ ᱟᱨ ᱫᱟᱜᱞᱮᱠᱟ ᱜᱮ ᱢᱮᱱᱟᱜᱼᱟ᱾ ᱚᱱᱟ ᱠᱷᱟᱹᱛᱤᱨ ᱚᱲᱟᱜ ᱠᱷᱚᱱ ᱳᱰᱳᱠ ᱜᱮ ᱵᱟᱝ ᱜᱟᱱᱚᱜ ᱠᱟᱱᱟ᱾
ᱦᱳᱭ ᱜᱚᱢᱠᱮ ᱟᱹᱞᱤᱧ ᱦᱚᱸ ᱚᱝᱠᱟ ᱜᱮᱞᱤᱧ ᱢᱚᱱᱮᱭᱮᱜᱼᱟ ᱪᱮᱫᱟᱜ ᱥᱮ ᱫᱟᱜ ᱡᱟᱹᱯᱩᱜ ᱳᱰᱳᱜ ᱞᱚᱦᱚᱫ ᱢᱟᱱᱮ ᱨᱩᱣᱟᱹ ᱦᱟᱹᱥᱩ ᱠᱩ ᱡᱚᱴᱟᱣ ᱞᱮᱱᱠᱷᱟᱱ ᱨᱟᱱᱠᱩ ᱠᱷᱚᱨᱪᱟ ᱦᱳᱭ ᱥᱮ ᱟᱨ ᱱᱤᱭᱟᱹ ᱵᱚᱨᱥᱟ ᱨᱮᱫᱚ ᱚᱱᱠᱟᱱᱟᱜ ᱪᱮᱫ ᱦᱚᱸ ᱠᱟᱹᱢᱤ ᱵᱟᱝ ᱦᱩᱭᱩᱜ ᱠᱟᱱᱟ ᱡᱮ ᱦᱚᱴᱟᱛ ᱨᱟᱱ ᱵᱮᱱ ᱠᱤᱨᱤᱝ ᱫᱟᱨᱮᱭᱟᱜᱼᱟ ᱯᱩᱭᱥᱟ ᱠᱚ ᱫᱤᱜ ᱫᱤᱭᱮ ᱟᱹᱰᱤ ᱟᱱᱟᱴ ᱦᱳᱭᱳᱜ ᱜᱮᱭᱟ ᱥᱮ ᱵᱚᱨᱥᱟ ᱨᱮᱫᱚ ᱟᱵᱩ ᱥᱟᱱᱛᱟᱲ ᱫᱚ ᱠᱷᱮᱛ ᱵᱟᱹᱫᱽ ᱨᱮᱜᱮ ᱵᱚᱱ ᱠᱷᱟᱴᱟᱜᱼᱟ ᱟᱨ ᱱᱤᱛᱚᱜ ᱫᱚ ᱪᱟᱥ ᱴᱟᱭᱤᱢ ᱠᱟᱱ ᱛᱟᱵᱚᱱᱟ ᱟᱵᱚ ᱫᱚ ᱪᱟᱥ ᱥᱮᱫ ᱠᱚᱛᱮ ᱵᱚᱱ ᱠᱷᱟᱴᱟᱣ ᱫᱚᱵᱚᱱ ᱠᱷᱟᱴᱟᱜᱼᱟ ᱦᱳᱭ ᱥᱮ ᱜᱚᱢᱠᱮ ᱛᱚᱵᱮ ᱜᱚᱢᱠᱮ ᱟᱵᱮᱱ ᱫᱚ ᱛᱚᱵᱮ ᱦᱚᱜᱼᱚᱸᱭ ᱥᱟᱹᱨᱫᱤ ᱥᱤᱛᱩᱝ ᱫᱟᱬᱟᱱ ᱫᱚ ᱚᱠᱟ ᱥᱮᱜ ᱵᱮᱱ ᱢᱚᱱᱮ ᱞᱮᱜᱼᱟ ᱥᱮ ᱫᱟᱬᱟᱱ ᱪᱟᱞᱟᱜ ᱥᱮ ᱪᱟᱞᱟᱣ ᱞᱮᱱᱟᱵᱮᱱ
ᱦᱮᱸ ᱞᱤᱧ ᱪᱟᱞᱟᱣ ᱞᱮᱱ ᱜᱮᱭᱟ ᱡᱟᱦᱟᱸ ᱫᱚ ᱯᱩᱨᱵᱚ ᱢᱮᱫᱽᱱᱤᱯᱩᱨ ᱨᱮ ᱢᱮᱱᱟᱜ ᱟᱥᱮ ᱫᱤᱜᱷᱟᱹ
ᱦᱳᱭ ᱜᱚᱢᱠᱮ
ᱦᱮᱸ ᱦᱮᱸ ᱚᱱᱛᱮ ᱜᱮᱞᱤᱧ ᱥᱮᱱ ᱞᱮᱱᱟ ᱫᱟᱬᱟᱱ ᱫᱚ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱪᱟᱞᱟᱣ ᱠᱟᱛᱮ
ᱟᱪᱪᱷᱟ ᱜᱚᱝᱠᱮ ᱚᱱᱮ ᱡᱮ ᱯᱩᱨᱵᱚ ᱢᱮᱫᱽᱱᱤᱯᱩᱨ ᱨᱮ ᱫᱤᱜᱷᱟᱹ ᱚᱱᱟ ᱫᱚ ᱫᱚᱨᱭᱟ ᱠᱟᱱᱟ ᱦᱳᱭ ᱥᱮ ᱜᱚᱝᱠᱮ ᱟᱹᱞᱤᱧ ᱦᱚᱸ ᱤᱪᱪᱷᱟᱹ ᱢᱮᱱᱟᱜ ᱠᱟᱜ ᱛᱟᱞᱤᱧᱟ ᱡᱮ ᱫᱚᱨᱭᱟ ᱫᱟᱜ ᱨᱮ ᱯᱟᱭᱨᱟ ᱱᱟᱹᱣᱠᱟᱹ ᱛᱮᱦᱮᱱᱟ ᱱᱟᱹᱣᱠᱟᱹ ᱞᱤᱧ ᱫᱮᱡᱚᱜᱼᱟ ᱰᱷᱟᱹᱣ ᱨᱮᱞᱤᱧ ᱪᱟᱞᱟᱜᱼᱟ ᱰᱷᱟᱹᱣ ᱨᱮ ᱚᱱᱟ ᱰᱷᱟᱹᱣᱛᱮ ᱟᱨᱚ ᱟᱹᱛᱩ ᱤᱫᱤ ᱞᱤᱧᱟ ᱟᱹᱛᱩ ᱟᱹᱜᱩ ᱞᱤᱧᱟ ᱦᱳᱭ ᱥᱮ ᱜᱚᱝᱠᱮ ᱱᱚᱱᱠᱟ ᱯᱟᱭᱨᱟᱜ ᱨᱮᱭᱟᱜ ᱟᱢᱫᱟ ᱤᱪ ᱪᱷᱟᱹ ᱢᱮᱱᱟᱜ ᱟᱠᱟᱫ ᱛᱤᱧᱟᱹ ᱚᱱᱮ ᱱᱮᱦᱟᱜ ᱚᱠᱛᱚ ᱵᱟᱝ ᱠᱷᱟᱹᱛᱤᱨ ᱛᱮ ᱵᱟᱹᱞᱤᱧ ᱪᱟᱞᱟᱣ ᱫᱟᱲᱮ ᱟᱠᱟᱫᱟ ᱛᱚᱵᱮ ᱜᱚᱝᱠᱮ ᱚᱱᱛᱮᱱᱟᱜ ᱦᱚᱭ ᱦᱤᱸᱥᱤᱫ ᱠᱚᱫᱚ ᱚᱠᱟᱮᱠᱟ ᱠᱟᱹᱴᱤᱜ ᱚᱱᱛᱮᱱᱟᱜ ᱟᱵᱮᱱ ᱪᱮᱫ ᱞᱮᱠᱟ ᱵᱮᱱ ᱯᱟᱭᱨᱟᱣ ᱠᱟᱱᱟ ᱚᱠᱟ ᱞᱮᱠᱟ ᱵᱮᱱ ᱪᱟᱞᱟᱣ ᱞᱮᱱᱟ ᱚᱱᱟ ᱠᱚ ᱠᱟᱹᱴᱤᱜ ᱞᱟᱹᱭᱟᱹᱧ ᱵᱮᱱ ᱾
ᱪᱟᱞᱟᱣ ᱫᱚᱞᱮ ᱪᱟᱞᱟᱣ ᱞᱮᱱᱟ ᱜᱟᱛᱮ ᱠᱚ ᱟᱨᱠᱤ, ᱜᱟᱛᱮ ᱠᱚ ᱟᱛᱮ ᱞᱮ ᱪᱟᱞᱟᱣ ᱞᱮᱱᱟ ᱫᱟᱬᱟᱱ ᱦᱮᱸ ᱥᱮ ᱟᱫᱚ ᱚᱸᱰᱮ ᱡᱩᱫᱤ ᱵᱤᱱ ᱫᱩᱲᱩᱵᱼᱟ ᱚᱱᱮ ᱫᱩᱲᱩᱵᱟᱜ ᱢᱮᱱᱟᱜᱼᱟ ᱥᱚᱢᱩᱫᱨᱚ ᱫᱷᱟᱨᱮ ᱜᱮ ᱚᱸᱰᱮ ᱫᱩᱲᱩᱵ ᱞᱮᱠᱷᱟᱱᱤᱧ ᱵᱩᱡᱷᱟᱹᱣ ᱧᱟᱢᱟ ᱚᱱᱟ ᱦᱚᱭ ᱥᱟᱶᱟᱜ ᱠᱟᱹᱴᱤᱜ ᱵᱩᱞᱩᱝ ᱢᱮᱥᱟ ᱞᱮᱠᱟ ᱵᱩᱡᱷᱟᱹᱜᱼᱟ ᱢᱮᱫ ᱨᱮ ᱦᱮᱡ ᱠᱟᱛᱮ ᱞᱟᱜᱟᱣᱼᱟ ᱵᱩᱞᱩᱝ ᱴᱟᱭᱤᱯ ᱵᱩᱡᱷᱟᱹᱜᱼᱟ ᱴᱷᱤᱠᱜᱮᱭᱟ ᱱᱤᱝᱠᱟᱹᱱᱟᱜ ᱚᱸ ᱦᱮᱸ ᱚᱱᱟ ᱥᱚᱢᱩᱱᱫᱚᱨᱚ ᱫᱷᱟᱨᱮ ᱨᱮᱱᱟᱜ ᱟᱵᱚ ᱦᱚ ᱴᱟᱜ ᱱᱤᱝᱠᱟᱹᱱᱟᱜ ᱟᱨᱠᱤ ᱟᱨ ᱥᱟᱨᱟ ᱫᱤᱱ, ᱦᱚᱭ ᱦᱤᱥᱤᱫ ᱫᱚ ᱥᱟᱨᱟᱫᱤᱱ ᱦᱚᱭ ᱨᱮᱜᱮ ᱛᱟᱦᱮᱱ ᱜᱮᱭᱟ ᱟᱨ ᱰᱷᱮᱣ ᱦᱚᱸ ᱥᱮᱭᱻ ᱟᱹᱰᱤ ᱢᱚᱸᱡ ᱜᱮ ᱧᱮᱞᱚᱜᱼᱟ ᱰᱷᱮᱣ ᱨᱮᱱᱟᱜ ᱥᱟᱲᱮ ᱦᱚᱸ ᱟᱹᱰᱤ ᱢᱚᱡᱽ ᱜᱮ ᱵᱩᱡᱷᱟᱹᱜᱼᱟ᱾ ᱟᱨ ᱚᱸᱰᱮᱻ ᱟᱹᱰᱤ ᱟᱹᱰᱤ ᱡᱟᱭᱜᱟ ᱠᱷᱚᱱ ᱦᱚᱲ ᱠᱚᱠᱚ ᱦᱤᱡᱩᱜ ᱜᱮᱭᱟ ᱥᱮ ᱩᱱᱠᱩ ᱥᱟᱶ ᱡᱩᱫᱤ ᱟᱞᱟᱯᱮ ᱟᱞᱟᱯᱮ ᱵᱤᱱ ᱫᱟᱲᱮᱜ ᱠᱷᱟᱱ ᱟᱹᱰᱤ ᱱᱟᱯᱟᱭᱚᱜᱼᱟ, ᱩᱱᱠᱩ ᱥᱟᱶ ᱜᱟᱯᱟᱞᱢᱟᱨᱟᱣ ᱠᱟᱛᱮᱫ ᱵᱤᱱ ᱵᱩᱡᱷᱟᱹᱣ ᱧᱟᱢᱟ ᱩᱱᱠᱩ ᱚᱱᱛᱮᱱᱟᱜ ᱪᱮᱫ ᱞᱮᱠᱟ ᱠᱟᱞᱪᱟᱨ ᱥᱮ ᱪᱮᱫ ᱞᱮᱠᱟ ᱨᱚᱲ ᱨᱚᱯᱚᱲ, ᱡᱚᱛᱚᱱᱟᱜ ᱵᱟᱰᱟᱭ ᱧᱟᱢᱚᱜᱼᱟ
ᱟᱪ ᱪᱷᱟ ᱜᱚᱝᱠᱮ ᱴᱚᱴᱷᱟ ᱦᱤᱥᱟᱹᱵ ᱛᱮ ᱨᱚᱲ ᱠᱚᱫᱚ ᱟᱞᱟᱫᱟ ᱜᱮᱭᱟ ᱟᱫᱚ ᱚᱱᱠᱟ ᱡᱟᱭᱜᱟ ᱫᱟᱬᱟᱱ ᱫᱚ ᱵᱩᱡᱷᱟᱹᱣ ᱠᱟᱜ ᱞᱤᱧ ᱜᱮᱭᱟ ᱢᱮᱱᱛᱮ ᱟᱫᱚ ᱵᱟᱹᱞᱤᱧ ᱪᱟᱞᱟᱣ ᱠᱟᱱᱟ ᱟᱹᱞᱤᱧ ᱡᱮᱢᱚᱱ, ᱥᱩᱱᱫᱚᱨ ᱵᱚᱱ ᱪᱟᱞᱟᱣ ᱨᱮᱭᱟᱜ ᱤᱪ ᱪᱷᱟᱹ ᱢᱮᱱᱟᱜ ᱟᱠᱟᱫ ᱛᱟᱹᱞᱤᱧᱟ ᱛᱟᱭᱟᱲ ᱧᱮᱞ ᱨᱮᱭᱟᱜ ᱤᱪ ᱪᱷᱟᱹ ᱢᱮᱱᱟᱜ ᱟᱠᱟᱫ ᱛᱟᱹᱟᱞᱤᱧᱟ ᱥᱮ, ᱱᱚᱛᱮ ᱵᱟ ᱨᱮ ᱤᱪ ᱪᱷᱟᱹ ᱢᱮᱱᱟᱜ ᱟᱠᱟᱫ ᱛᱟᱹᱤᱧᱟᱹ ᱦᱳᱭᱥᱮ, ᱡᱮᱢᱚᱱ ᱟᱵᱚ ᱪᱤᱲᱭᱟᱹᱠᱷᱟᱱᱟ ᱨᱮᱢᱟ ᱟᱵᱚ ᱩᱱᱠᱩ ᱢᱟᱵᱚᱱ ᱧᱮᱞᱮᱫ ᱠᱚᱜᱮ ᱡᱤᱵᱽᱡᱤᱭᱟᱹᱞᱤ ᱠᱚ ᱫᱚᱦᱚ ᱟᱠᱟᱫ ᱠᱚᱜᱮᱭᱟ, ᱟᱫᱚ ᱵᱟᱭᱨᱮ ᱥᱮᱫ ᱫᱟᱬᱟᱱ ᱪᱟᱞᱟᱣ ᱠᱟᱛᱮᱜ ᱠᱟᱹᱴᱤᱡ ᱮᱰᱵᱷᱮᱧᱪᱟᱨ ᱞᱮᱠᱟ, ᱫᱟᱬᱟᱱ ᱪᱟᱞᱟᱣ ᱠᱟᱛᱮᱜ ᱧᱮᱞ ᱨᱮᱭᱟᱜ ᱠᱟᱹᱴᱤᱡ ᱨᱟᱹᱥᱠᱟᱹ ᱜᱮ ᱟᱞᱟᱫᱟ ᱛᱟᱦᱮᱱᱟ ᱦᱳᱭᱥᱮ, ᱟᱵᱤᱱ ᱦᱚᱸ ᱚᱱᱠᱟ ᱜᱮᱵᱤᱱ ᱢᱚᱱᱮᱭ ᱜᱮᱭᱟ ᱡᱮ ᱥᱟᱺᱜᱤᱧ ᱥᱮᱫ ᱡᱟᱦᱟᱸ ᱥᱮᱫ ᱫᱟᱬᱟ ᱵᱤᱱ ᱪᱟᱞᱟᱜᱼᱟ, ᱚᱠᱟ ᱠᱚᱥᱮᱫ ᱤᱪ ᱪᱷᱟᱹ ᱢᱮᱱᱟᱜ ᱟᱠᱟᱫ ᱛᱟᱵᱤᱱᱟ ᱫᱟᱬᱟᱱ ᱨᱮᱭᱟᱜ
ᱦᱮᱸ ᱟᱹᱞᱤᱧ ᱫᱚᱻ ᱫᱟᱬᱟ ᱨᱮᱱᱟᱜ ᱤᱪ ᱪᱷᱟᱹ ᱫᱚᱻ ᱢᱮᱱᱟᱜᱼᱟᱻ ᱵᱩᱨᱩ ᱫᱤᱥᱚᱢ ᱠᱚᱥᱮᱫ ᱫᱟᱬᱟᱱ ᱪᱮᱫᱟᱜ ᱥᱮ ᱚᱸᱰᱮᱻ ᱟᱹᱰᱤ ᱨᱚᱠᱚᱢᱟᱜ ᱫᱟᱨᱮ ᱱᱟᱹᱲᱤ ᱠᱚ ᱧᱮᱞ ᱧᱟᱢᱚᱜᱼᱟ ᱡᱟᱦᱟᱸ ᱠᱚᱫᱚ ᱨᱟᱱ ᱨᱮᱱᱟᱜ ᱠᱟᱹᱢᱤ ᱨᱮᱦᱚᱸ ᱞᱟᱜᱟᱣ ᱫᱟᱲᱮᱭᱟᱜᱼᱟ, ᱴᱷᱤᱠ ᱥᱮ
ᱦᱚᱭ ᱜᱚᱢᱠᱮ
ᱛᱟ ᱪᱷᱟᱰᱟ ᱟᱹᱰᱤ ᱨᱚᱠᱚᱢ ᱵᱟᱦᱟ ᱫᱟᱨᱮ ᱥᱮ, ᱯᱷᱚᱞ ᱫᱟᱨᱮ ᱱᱚᱣᱟ ᱠᱚ ᱧᱮᱞ ᱧᱟᱢᱚᱜ ᱜᱮᱭᱟ ᱵᱩᱨᱩ ᱥᱮ ᱟᱹᱰᱤ ᱨᱚᱠᱚᱢᱟᱜ ᱟᱹᱰᱤ ᱨᱚᱠᱚᱢᱟᱜ ᱫᱟᱨᱮ ᱱᱟᱹᱲᱤ ᱠᱚ ᱧᱟᱢᱚᱜᱼᱟ ᱚᱱᱟ ᱠᱚ ᱧᱮᱞ ᱨᱮᱱᱟᱜ ᱤᱪ ᱪᱷᱟᱹ ᱢᱮᱱᱟᱜᱼᱟ ᱚᱱᱟ ᱠᱚ ᱤᱫᱤ ᱠᱟᱛᱮᱜ ᱠᱷᱚᱸᱫᱽᱨᱚᱱ ᱨᱮᱱᱟᱜ ᱦᱚᱸ ᱤᱪ ᱪᱷᱟᱹ ᱢᱮᱱᱟᱜᱼᱟ, ᱡᱮ ᱱᱚᱣᱟ ᱠᱚᱫᱚ ᱪᱮᱫ ᱫᱟᱨᱮ ᱠᱟᱱᱟ, ᱱᱚᱣᱟ ᱫᱟᱨᱮ ᱪᱮᱫ ᱠᱟᱹᱢᱤᱨᱮ ᱮᱢᱟᱭ, ᱱᱤᱝᱠᱟᱹ ᱵᱮᱯᱟᱨ ᱟᱨᱠᱤ
ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱜᱼᱟ, ᱜᱚᱢᱠᱮ ᱟᱹᱞᱤᱧ ᱦᱚᱸ ᱵᱩᱨᱩ ᱠᱚᱫᱚ ᱦᱮᱞᱟᱣ ᱨᱮᱭᱟᱜ ᱤᱪ ᱪᱷᱟᱹ ᱫᱚᱢᱮ ᱢᱮᱱᱟᱜ ᱟᱠᱟᱫ ᱛᱟᱹᱞᱤᱧᱟ ᱪᱟᱞᱟᱜ ᱟᱹᱞᱤᱧ ᱵᱩᱨᱩ ᱨᱮᱻ ᱪᱟᱞᱟᱣ ᱠᱟᱛᱮᱜ ᱟᱹᱰᱤ ᱨᱚᱠᱚᱢᱟᱜ ᱫᱟᱨᱮ ᱥᱮ ᱱᱟᱹᱲᱤ ᱠᱚᱧ ᱧᱮᱞᱟ ᱚᱱᱟ ᱥᱟᱶᱛᱮ ᱟᱹᱰᱤ ᱨᱚᱠᱚᱢ ᱨᱚᱠᱚᱢ ᱡᱤᱵᱼᱡᱤᱭᱟᱹᱞᱤᱧ ᱧᱮᱞ ᱧᱟᱢ ᱠᱚᱣᱟ ᱚᱱᱟ ᱥᱟᱶᱛᱮ ᱪᱮᱬᱮ ᱠᱚᱸᱦᱚᱸ ᱟᱹᱰᱤ ᱟᱢᱫᱟ ᱨᱚᱠᱚᱢ ᱪᱮᱬᱮ ᱟᱨ ᱛᱟᱨᱯᱚᱨᱮ ᱨᱟᱱ ᱨᱮᱦᱮᱫ ᱠᱚ ᱧᱮᱞ ᱨᱮᱭᱟᱜ ᱢᱟᱱᱮᱻ ᱦᱟᱲᱟᱢ ᱦᱟᱯᱲᱟᱢ ᱠᱚ ᱥᱟᱶ ᱪᱟᱞᱟᱣ ᱠᱟᱛᱮᱫ ᱚᱱᱟ ᱨᱟᱱ ᱨᱮᱦᱮᱫ ᱠᱚ ᱧᱮᱞ ᱴᱷᱤᱠᱟᱹ ᱥᱮ ᱚᱠᱟᱞᱮᱠᱟ ᱵᱩᱨᱩ ᱨᱮ ᱮᱻ ᱛᱟᱦᱮᱸ ᱠᱟᱛᱮᱜ
ᱢᱟᱱᱮ ᱚᱸᱰᱮ ᱚᱠᱟᱞᱮᱠᱟ ᱛᱟᱦᱮᱱ ᱦᱩᱭᱩᱜᱼᱟ ᱵᱩᱨᱩ ᱨᱮ, ᱚᱱᱟ ᱥᱟᱶᱛᱮ ᱜᱚᱢᱠᱮ ᱵᱩᱨᱩ ᱨᱮᱭᱟᱜ ᱟᱹᱰᱤ ᱨᱚᱠᱚᱢ ᱡᱚᱼ ᱵᱤᱞᱤ ᱡᱚᱢ ᱨᱮᱱᱟᱜ ᱤᱪ ᱪᱷᱟᱹ ᱢᱮᱱᱟᱜ ᱟᱠᱟᱜᱼᱟ ᱞᱟᱹᱭ ᱜᱮᱭᱟ ᱠᱚ ᱥᱮ ᱥᱮᱠᱮᱡ ᱵᱤᱨ ᱵᱩᱨᱩ ᱨᱮᱫᱚ ᱟᱢᱫᱟ ᱨᱚᱠᱚᱢ ᱡᱚ- ᱵᱤᱞᱮ ᱠᱚ ᱧᱟᱢᱚᱜ ᱜᱮᱭᱟ ᱟᱨᱻᱠᱟᱹᱴᱤᱡ ᱨᱟᱹᱥᱠᱟᱹ ᱵᱩᱡᱟᱣᱜᱼᱟ ᱟᱹᱰᱤ ᱨᱚᱠᱚᱢ ᱮ ᱥᱤᱢ ᱵᱤᱨ ᱥᱤᱢ ᱥᱮ ᱵᱤᱨ ᱥᱩᱠᱨᱤ ᱠᱚ ᱥᱮᱸᱫᱽᱨᱟ ᱠᱚᱨᱮ ᱠᱚ ᱧᱟᱢᱚᱜ ᱜᱮᱭᱟ ᱚᱱᱟ ᱠᱚᱫᱚ ᱜᱚᱢᱠᱮ ᱟᱵᱤᱱ ᱪᱮᱫ ᱵᱤᱱ ᱢᱚᱱᱮᱭᱟ
ᱦᱮᱸ ᱮᱠᱫᱚᱢ, ᱮᱠᱫᱚᱢ, ᱮᱠᱫᱚᱢ ᱡᱚᱛᱷᱟᱛ ᱠᱟᱛᱷᱟ ᱜᱮ ᱠᱟᱱᱟ ᱡᱚᱛᱚ ᱨᱚᱠᱚᱢ ᱡᱤᱵᱽ ᱡᱤᱭᱟᱹᱞᱤ ᱦᱚᱸᱠᱚ ᱠᱚ ᱧᱟᱢᱚᱜᱼᱟ᱾ ᱦᱮᱸᱥᱮ ᱡᱮᱢᱚᱱ ᱥᱩᱠᱨᱤᱻ ᱵᱤᱨ ᱥᱩᱠᱨᱤ ᱨᱮᱱᱟᱜ ᱠᱟᱛᱷᱟ ᱵᱤᱱ ᱞᱟᱹᱭ ᱠᱮᱫᱟ ᱟᱫᱚ ᱡᱟᱦᱟᱸ ᱢᱤᱫᱴᱟᱝ ᱟᱵᱚᱣᱟᱜ ᱢᱮᱱᱟᱜᱼᱟᱥᱮ ᱥᱮᱸᱫᱽᱨᱟ
ᱦᱳᱭ ᱜᱚᱝᱠᱮ ᱵᱚᱪᱷᱚᱨ ᱨᱮ ᱢᱤᱫ ᱪᱷᱚᱴ ᱥᱮᱸᱫᱽᱨᱟ ᱠᱚ ᱪᱟᱞᱟᱜ ᱜᱮᱭᱟ ᱚᱱᱟ ᱥᱮᱸᱫᱽᱨᱟ ᱵᱤᱱ ᱞᱟᱹᱭ ᱦᱚᱪᱚᱭᱮᱫᱼᱟ
ᱦᱮᱸ ᱦᱮᱸ ᱚᱱᱟ ᱥᱮᱸᱫᱽᱨᱟ ᱵᱤᱱ ᱥᱮᱱ ᱵᱟᱲᱟ ᱟᱠᱟᱱᱟ ᱥᱮ ᱵᱟᱝ
ᱵᱟᱝ ᱜᱚᱝᱠᱮ ᱱᱤᱛ ᱫᱷᱟᱹᱵᱤᱡ ᱛᱮᱫᱚ ᱚᱱᱟ ᱠᱚ ᱥᱮᱸᱫᱽᱨᱟ ᱫᱚ ᱵᱟᱹᱞᱤᱧ ᱪᱟᱞᱟᱣ ᱟᱠᱟᱱᱟ ᱤᱪ ᱪᱷᱟ ᱢᱮᱱᱟᱜ ᱨᱮᱦᱚᱸ ᱟᱫᱚ ᱱᱚᱸᱜᱼᱚᱭ ᱡᱮ ᱚᱞᱚᱜ ᱯᱟᱲᱦᱟᱣ ᱨᱮᱜᱮ ᱮᱠᱷᱚᱱ ᱚᱠᱛᱚ ᱮᱢ ᱢᱮᱱᱟᱜᱼᱟ ᱚᱱᱠᱟ ᱛᱚ ᱚᱠᱛᱚ ᱫᱚ ᱵᱟᱹᱞᱤᱧ ᱤᱭᱟᱹ ᱚᱠᱟ ᱥᱮ ᱚᱲᱟᱜ ᱦᱚᱲ ᱵᱟᱠᱚ ᱥᱚᱸᱜᱮ ᱠᱟᱫ ᱞᱮᱭᱟ ᱜᱚᱲᱚᱢ ᱦᱟᱲᱟᱢ ᱛᱮᱠᱚ ᱠᱚ ᱪᱟᱞᱟᱣ ᱟᱠᱟᱱ ᱨᱮᱦᱚᱸ ᱚᱱᱠᱟ ᱫᱚ ᱵᱟᱠᱚ ᱞᱟᱹᱭ ᱠᱟᱜᱼᱟ ᱫᱮᱞᱟ ᱵᱟᱹᱵᱩ ᱵᱚᱱ ᱪᱟᱞᱟᱜᱼᱟ ᱢᱮᱱᱛᱮ
ᱚ ᱟᱪ ᱪᱷᱟ ᱟᱪ ᱪᱷᱟ
ᱟᱵᱮᱱ ᱫᱚ ᱛᱚᱵᱮ ᱜᱚᱢᱠᱮ ᱵᱤᱱ ᱱᱤᱥᱪᱚᱭ ᱵᱤᱱ ᱪᱟᱞᱟᱣ ᱟᱠᱟᱱ ᱜᱮᱭᱟ ᱦᱳᱭᱥᱮ ᱥᱮᱸᱫᱽᱨᱟ ᱠᱚᱫᱚ ᱱᱤᱥᱪᱚᱭ
ᱵᱟᱝ ᱜᱮ ᱟᱹᱞᱤᱧ ᱫᱚᱦᱚᱸ ᱟᱹᱣᱨᱤ ᱞᱤᱧ ᱥᱮᱱᱚᱜᱼᱟ ᱟᱫᱚ ᱵᱟᱵᱟ ᱛᱟᱠᱚ ᱜᱮᱠᱚ ᱥᱮᱱ ᱞᱮᱱᱟ ᱩᱱᱠᱩ ᱴᱷᱮᱱ ᱜᱮ ᱜᱚᱞᱯᱚ ᱠᱚ ᱟᱸᱡᱚᱢ ᱵᱟᱲᱟ ᱦᱩᱭ ᱟᱠᱟᱱᱟ ᱪᱮᱫ ᱞᱮᱠᱟ ᱛᱮᱠᱚ ᱥᱮᱱ ᱞᱮᱱᱟ ᱴᱨᱮᱱ ᱪᱮᱫ ᱞᱮᱠᱟ ᱵᱷᱤᱲ ᱴᱨᱮᱱ ᱪᱮᱛᱟᱱ ᱨᱮ ᱫᱮᱡ ᱠᱟᱛᱮᱜ ᱠᱚ ᱥᱮᱱ ᱠᱟᱱᱟ? ᱟᱨ ᱦᱚᱸ ᱪᱮᱛᱟᱱ ᱟᱸᱡᱚᱢ ᱞᱮᱱᱟ ᱡᱮ ᱩᱱᱠᱩ ᱞᱟᱹᱜᱤᱫ ᱮᱠᱥᱴᱨᱟ ᱟᱨ ᱦᱚᱸ ᱴᱨᱮᱱ ᱟᱹᱜᱩ ᱩᱸᱜ ᱦᱩᱭᱞᱮᱱᱟ ᱟᱨᱠᱤ ᱱᱤᱝᱠᱟᱹ ᱪᱮᱛᱟᱱ ᱟᱸᱡᱚᱢ ᱞᱮᱱᱟ ᱞᱟᱹᱭ ᱫᱟᱠᱚ ᱟᱨ ᱥᱮᱫᱤᱱ ᱫᱚ ᱠᱟᱱᱟ ᱥᱮᱫᱤᱱ ᱫᱚ ᱪᱟᱞᱟᱣ ᱞᱟᱹᱜᱤᱫ ᱫᱚ ᱩᱱᱠᱩ ᱞᱟᱹᱜᱤᱫ ᱫᱚ ᱠᱳᱱᱳ ᱵᱷᱟᱲᱟ ᱵᱟᱝ ᱞᱟᱜᱟᱜᱼᱟ ᱯᱷᱤᱨᱤ ᱛᱮᱠᱚ ᱪᱟᱞᱟᱣ ᱦᱤᱡᱩᱜᱼᱟ ᱱᱤᱝᱠᱟᱹ ᱵᱮᱵᱚᱥᱛᱷᱟ ᱢᱮᱱᱟᱜᱼᱟ ᱟᱨᱠᱤ
ᱟᱪ ᱪᱷᱟ ᱜᱚᱝᱠᱮ ᱟᱹᱰᱤ ᱱᱟᱯᱟᱭ ᱱᱚᱣᱟ ᱠᱚ ᱠᱟᱛᱷᱟ ᱟᱸᱡᱚᱢ ᱠᱟ ᱠᱟᱛᱮᱜ ᱟᱹᱰᱤ ᱨᱟᱹᱥᱠᱟᱹᱞᱤᱧ ᱵᱩᱡᱷᱟᱹᱣᱮᱫ-ᱟ ᱡᱮ ᱵᱟᱝᱢᱟ ᱟᱵᱚ ᱥᱮᱸᱫᱽᱨᱟ ᱪᱟᱞᱟᱜ ᱵᱟᱠᱷᱨᱟᱛᱮ ᱥᱚᱨᱠᱟᱨ ᱟᱡ ᱴᱮᱨᱮᱱ ᱠᱚ ᱮᱢᱚᱜ ᱛᱟᱦᱮᱸᱱ ᱜᱮᱭᱟ ᱦᱳᱭ ᱥᱮ ᱟᱨ ᱵᱷᱟᱲᱟ ᱠᱚᱦᱚᱸ ᱵᱟᱝ ᱞᱟᱜᱟᱜᱼᱟ ᱚᱱᱟᱢᱟ ᱨᱟᱹᱥᱠᱟᱹ ᱟᱵᱚ ᱡᱟᱦᱟᱸ ᱥᱟᱱᱛᱟᱲ ᱥᱚᱢᱟᱡᱽ ᱨᱮ ᱠᱤᱪᱷᱩ ᱠᱤᱪᱷᱩ ᱢᱮᱱᱟᱜ ᱟᱠᱟᱜᱼᱟ ᱚᱱᱟ ᱫᱚ ᱟᱵᱚ ᱢᱟᱱᱟᱣ ᱞᱟᱹᱠᱛᱤ ᱠᱟᱱ ᱛᱟᱵᱚᱱᱟ ᱡᱮᱢᱚᱱ ᱥᱮᱸᱫᱽᱨᱟ ᱦᱚᱸ ᱟᱵᱚᱣᱟᱜ ᱢᱤᱫᱴᱮᱱ ᱯᱚᱨᱚᱵᱽ ᱞᱮᱠᱟᱱᱟᱜ ᱵᱮᱯᱟᱨ ᱠᱟᱱᱟ ᱡᱚᱛᱚ ᱥᱟᱱᱟᱢ ᱠᱚᱜᱮ ᱨᱟᱹᱥᱠᱟᱹ ᱥᱟᱞᱟᱜ ᱵᱚᱱ ᱪᱟᱞᱟᱜ ᱢᱟ ᱥᱮᱸᱫᱽᱨᱟ ᱫᱚ ᱦᱚᱭ ᱥᱮ ᱵᱟᱝ ᱟᱵᱮᱱ ᱦᱚᱸ ᱢᱤᱫ ᱫᱤᱱ ᱪᱟᱞᱟᱜ ᱵᱮᱱ ᱟᱹᱞᱤᱧ ᱦᱚᱸ ᱢᱤᱫ ᱫᱤᱱ ᱞᱤᱧ ᱪᱟᱞᱟᱜᱼᱟ ᱚᱝᱠᱟ ᱢᱤᱫ ᱴᱮᱱ ᱚᱠᱛᱚ ᱦᱤᱡᱩᱜ ᱢᱟ ᱮ ᱥᱮᱸᱫᱽᱨᱟ ᱦᱳᱭ ᱥᱮ ᱥᱮᱸᱫᱽᱨᱟ ᱪᱟᱞᱟᱣ ᱨᱮᱭᱟᱜ ᱟᱨ ᱛᱚᱵᱮ ᱜᱚᱝᱠᱮ ᱟᱵᱮᱱ ᱫᱚ ᱵᱤᱨ ᱥᱩᱠᱨᱤ ᱠᱚᱫᱚ ᱱᱤᱥᱪᱚᱭ ᱵᱮᱱ ᱡᱚᱢ ᱵᱟᱲᱟ ᱟᱠᱟᱫ ᱠᱚᱣᱟ ᱥᱮ ᱵᱤᱨ ᱥᱤᱢ ᱠᱚᱫᱚ
ᱦᱮᱸ ᱦᱮᱸ ᱢᱤᱫ ᱫᱷᱟᱣ ᱡᱚᱢ ᱦᱩᱭ ᱞᱮᱱᱟ ᱟᱫᱚ ᱵᱮᱥᱤ ᱫᱤᱱ ᱫᱚ ᱵᱟᱝ ᱦᱩᱭ ᱠᱟᱱᱟ ᱟᱞᱮ ᱚᱱᱛᱮ ᱜᱮ ᱢᱤᱫᱴ ᱟᱝ ᱵᱤᱨ ᱥᱩᱠᱨᱤᱭ ᱦᱮᱡ ᱞᱮᱱᱟᱭ ᱟᱫᱚ ᱩᱱᱤ ᱜᱮ ᱧᱤᱫᱟᱹ ᱵᱮᱲᱟ ᱧᱮᱞ ᱦᱩᱭ ᱞᱮᱱᱟ ᱡᱮ ᱥᱩᱠᱨᱤᱴᱤ ᱦᱮᱡ ᱟᱠᱟᱱᱟᱭ ᱧᱤᱫᱟᱹ ᱵᱮᱲᱟ ᱜᱮᱞᱮ ᱜᱷᱮᱨᱟᱣ ᱞᱮᱫᱤ ᱛᱟᱦᱮᱸᱫ ᱠᱤᱱᱛᱩ ᱵᱟᱞᱮ ᱫᱟᱲᱮᱭᱟᱫᱟ ᱮᱢᱚᱱ ᱮ ᱫᱟᱹᱲ ᱠᱮᱫᱟ ᱥᱩᱜ ᱵᱟᱞᱮ ᱧᱟᱢ ᱞᱮᱫᱮᱭᱟ ᱟᱫᱚ ᱫᱚᱥᱟᱨ ᱫᱚᱥᱟᱨ ᱦᱤᱞᱚᱜ ᱟᱨᱚ ᱯᱟᱸᱡᱟ ᱧᱟᱢ ᱠᱟᱛᱮᱜ ᱥᱮᱛᱟᱜ ᱠᱷᱚᱱᱟᱜ ᱞᱮ ᱪᱷᱩᱴᱟᱹᱣ ᱟᱠᱟᱱᱟ ᱛᱤᱠᱤᱱ ᱯᱟᱨᱚᱢᱮᱱᱟ ᱫᱩᱴᱟ ᱛᱤᱱᱴᱟ ᱴᱟᱭᱤᱢ ᱱᱤᱝᱠᱟᱹ ᱦᱩᱭ ᱮᱱᱟ ᱛᱚᱠᱷᱚᱱ ᱞᱮ ᱜᱚᱡ ᱠᱮᱫᱤᱭᱟ ᱟᱫᱚ ᱟᱹᱜᱩ ᱠᱟᱛᱮᱜ ᱡᱮ ᱦᱟᱹᱴᱤᱧ ᱠᱮᱫᱮᱭᱟᱞᱮ
ᱟᱪᱷᱟ ᱜᱚᱝᱠᱮ ᱟᱹᱰᱤ ᱱᱟᱯᱟᱭ ᱛᱚᱵᱮ ᱜᱚᱝᱠᱮ ᱟᱯᱮ ᱥᱮᱫ ᱫᱚ ᱡᱷᱤᱠ ᱥᱮ ᱪᱮᱢᱮᱧ ᱠᱚᱫᱚ ᱠᱚ ᱧᱟᱢᱚᱜ ᱜᱮᱭᱟ ᱥᱮ ᱵᱟᱝ ᱟᱞᱮ ᱥᱮᱫ ᱫᱚ ᱪᱮᱢᱮᱧ ᱡᱤᱞ ᱦᱚᱸᱠᱚ ᱡᱚᱢ ᱛᱟᱦᱮᱸᱱᱟ ᱨᱩᱱᱰᱟᱹ ᱡᱤᱞ ᱦᱚᱸᱠᱚ ᱡᱚᱢ ᱛᱟᱦᱮᱸᱱ ᱜᱮᱭᱟ ᱡᱷᱤᱠ ᱠᱚᱦᱚᱸ ᱠᱚ ᱡᱚᱢ ᱠᱚ ᱛᱟᱦᱮᱸᱱ ᱠᱚ ᱜᱮᱭᱟ ᱟᱫᱚ ᱡᱷᱤᱠ ᱫᱚᱢᱮ ᱜᱮᱠᱚ ᱥᱮᱸᱫᱽᱨᱟ ᱠᱚᱣᱟ ᱟᱫᱚ ᱩᱱᱟᱹ ᱡᱟᱹᱥᱛᱤ ᱠᱚ ᱠᱟᱭᱛᱮ ᱠᱚᱢ ᱧᱚᱜ ᱜᱮᱠᱚ ᱧᱟᱢᱚᱜ ᱠᱟᱱᱟ ᱠᱷᱟᱹᱛᱤᱨ ᱛᱮ ᱩᱱᱟᱹᱜ ᱵᱟᱠᱚ ᱥᱮᱸᱫᱽᱨᱟ ᱠᱚᱣᱟ ᱟᱨ ᱡᱩᱫᱤ ᱠᱚ ᱧᱟᱢᱚᱜ ᱠᱷᱟᱱ ᱵᱷᱟᱹᱜᱤ ᱜᱮᱠᱚ ᱥᱮᱸᱫᱽᱨᱟ ᱠᱚᱣᱟ ᱦᱩᱲᱩ ᱡᱚᱢ ᱠᱚᱠᱚ ᱦᱤᱡᱩᱜ ᱜᱮᱭᱟ ᱥᱮ ᱡᱷᱤᱠ ᱫᱚ ᱟᱨ ᱪᱮᱢᱮᱧ ᱫᱚ ᱢᱤᱫ ᱵᱟᱨ ᱫᱚᱠᱚ ᱧᱟᱢᱚᱜ ᱜᱮᱭᱟ ᱚᱠᱚᱭ ᱫᱚ ᱯᱟᱹᱥᱤ ᱠᱚ ᱚᱰᱟᱣ ᱟᱠᱚᱣᱟ ᱟᱨᱠᱚ ᱜᱚᱡ ᱠᱚ ᱛᱟᱦᱮᱸᱱᱟ ᱟᱯᱮ ᱥᱮᱫ ᱫᱚ ᱪᱮᱢᱮᱧ ᱥᱮ ᱡᱷᱤᱠ ᱠᱚᱫᱚ ᱠᱚ ᱧᱟᱢᱚᱜ ᱜᱮᱭᱟ ᱥᱮ ᱵᱟᱝ
ᱡᱷᱤᱠ ᱫᱚ ᱥᱮᱨᱚᱠᱚᱢ ᱫᱚ ᱵᱟᱹᱱᱩᱜ ᱠᱚᱣᱟ ᱟᱞᱮᱥᱮᱫ ᱫᱚ ᱟᱫᱚ ᱪᱮᱢᱮᱧ ᱫᱚᱠᱚ ᱧᱮᱞ ᱵᱟᱲᱟ ᱡᱮᱢ ᱥᱮᱸᱫᱽᱨᱟ ᱦᱚᱸᱠᱚ ᱥᱮᱸᱫᱽᱨᱟ ᱟᱠᱟᱫ ᱠᱚᱣᱟ ᱟᱫᱚ ᱟᱹᱞᱤᱧ ᱫᱚ ᱦᱟᱸᱜ ᱵᱟᱞᱤᱧ ᱡᱚᱢ ᱟᱠᱟᱫ ᱠᱚᱣᱟ ᱢᱚᱴᱟ ᱢᱩᱴᱤ ᱪᱮᱢᱮᱧ ᱫᱚ ᱢᱮᱱᱟᱜ ᱠᱚᱣᱟ ᱟᱨ ᱡᱟᱦᱟᱸ ᱨᱩᱰᱟᱹ ᱠᱟᱛᱷᱟ ᱵᱮᱤᱱ ᱞᱟᱹᱭ ᱠᱮᱫᱟ ᱨᱩᱱᱰᱟᱹ ᱫᱚ ᱩᱭᱦᱟᱹᱨ ᱦᱤᱡᱩᱜ ᱠᱟᱱᱟ ᱢᱤᱫ ᱫᱷᱟᱣ ᱨᱩᱰᱟᱹ ᱡᱤᱞ ᱫᱚ ᱡᱚᱢ ᱦᱩᱭ ᱞᱮᱱᱟ ᱥᱮᱭ ᱢᱚᱸᱡ ᱜᱮ ᱵᱩᱡᱷᱟᱹᱣ ᱞᱮᱱᱟ ᱥᱮᱸᱫᱽᱨᱟ ᱥᱮᱸᱫᱽᱨᱟ ᱛᱮᱦᱚᱸ ᱟᱹᱰᱤ ᱨᱟᱹᱥᱠᱟᱹ ᱞᱮ ᱵᱩᱡᱷᱟᱹᱣ ᱞᱮᱫᱼᱟ ᱛᱚᱠᱷᱚᱱ
ᱟᱪᱷᱟ ᱜᱚᱝᱠᱮ ᱛᱚᱵᱮ ᱟᱹᱰᱤ ᱱᱟᱯᱟᱭ ᱛᱚᱵᱮ ᱜᱚᱝᱠᱮ ᱦᱚᱜᱼᱚᱭ ᱟᱵᱮᱱ ᱫᱚ ᱡᱤᱞ ᱫᱚ ᱚᱠᱟᱮᱠᱟ ᱵᱮᱱ ᱡᱚᱢ ᱵᱮᱱ ᱠᱩᱥᱤᱭᱟᱜᱼᱟ ᱨᱟᱯᱟᱜ ᱠᱟ ᱠᱟᱛᱮᱜ ᱥᱮ ᱚᱱᱠᱟ ᱪᱟᱠᱷᱱᱟ ᱠᱟᱛᱮᱜ ᱥᱮ ᱚᱱᱠᱟ ᱵᱷᱟᱹᱡᱤ ᱠᱟ ᱠᱟᱛᱮᱫ ᱠᱚᱥᱟ ᱠᱚᱥᱟᱣ ᱤᱧ ᱫᱚ ᱵᱤᱥᱮᱥ ᱠᱟᱭᱛᱮ ᱡᱤᱞ ᱠᱚᱫᱚ ᱮᱸ ᱡᱤᱞ ᱩᱯᱚᱨᱮ ᱱᱤᱨᱵᱷᱚᱨ ᱡᱩᱚᱫᱤ ᱚᱱᱠᱟᱱᱟᱜ ᱡᱤᱞ ᱛᱟᱦᱮᱱ ᱠᱷᱟᱱᱡ ᱵᱷᱟᱹᱜᱤ ᱧᱚᱜᱼᱟ ᱡᱤᱞ ᱛᱚ ᱟᱹᱞᱤᱧ ᱫᱚ ᱥᱩᱠᱨᱤ ᱡᱤᱞ ᱯᱳᱞᱴᱤ ᱡᱤᱞ ᱠᱚᱫᱚ ᱨᱟᱯᱟᱜ ᱠᱟᱛᱮᱫ ᱜᱮ ᱡᱟᱹᱥᱛᱤ ᱜᱳᱰᱩ ᱡᱤᱞ ᱠᱚᱫᱚ ᱥᱤᱵᱤᱞ ᱞᱤᱧᱟᱹ ᱟᱨ ᱟᱵᱮᱱ ᱫᱚ ᱚᱠᱟ ᱞᱮᱠᱟ ᱥᱤᱵᱤᱞ ᱵᱮᱱᱟ
ᱟᱹᱞᱤᱧ ᱫᱚ ᱞᱟᱛ ᱠᱟᱛᱮ ᱠᱟᱹᱴᱤᱡ ᱵᱷᱟᱜᱤ ᱞᱤᱧ ᱵᱩᱡᱷᱟᱹᱣ ᱜᱮᱭᱟ ᱥᱤᱢ ᱡᱤᱞ ᱠᱚ ᱟᱨ ᱜᱩᱰᱩ ᱡᱤᱞ ᱠᱚᱫᱚ ᱟᱨ ᱥᱩᱠᱨᱤ ᱡᱤᱞ ᱫᱚ ᱵᱚᱦᱚᱜ ᱡᱤᱞ ᱜᱮᱞᱤᱧ ᱠᱩᱥᱤᱭᱟᱜ-ᱟ ᱡᱟᱹᱥᱛᱤ ᱚᱱᱟ ᱠᱟᱹᱴᱤᱡ ᱠᱚᱥᱟ ᱠᱚᱥᱟ ᱴᱟᱭᱤᱯ ᱤᱥᱤᱱ ᱞᱮᱠᱷᱟᱱ ᱟᱹᱰᱤ ᱢᱚᱡᱽ ᱞᱤᱧ ᱵᱩᱡᱷᱟᱹᱣ ᱜᱮᱭᱟ
ᱟᱹᱰᱤ ᱱᱟᱯᱟᱭ ᱜᱚᱝᱠᱮ ᱛᱚᱵᱮ ᱜᱚᱝᱠᱮ ᱟᱯᱮ ᱥᱮᱫ ᱫᱚ ᱥᱮᱸᱫᱽᱨᱟ ᱪᱟᱞᱟᱣ ᱚᱠᱛᱚ ᱚᱱᱠᱟ ᱡᱟᱦᱱᱟᱜ ᱫᱟᱠᱟ ᱠᱚ ᱜᱷᱮᱴ ᱠᱟᱛᱮᱜ ᱥᱮ ᱠᱷᱟ. ᱡᱟᱹᱲᱤ ᱠᱚ ᱜᱷᱮᱴ ᱠᱟᱛᱮᱜ ᱠᱚ ᱤᱫᱤ ᱠᱟᱜ ᱛᱟᱦᱮᱱᱟ ᱮᱜ ᱥᱩᱨ ᱥᱩᱯᱩᱨ ᱨᱮ ᱡᱟᱦᱟᱸ ᱜᱩᱰᱩ ᱜᱩᱰᱩ ᱥᱮᱸᱫᱽᱨᱟ ᱠᱚᱵᱚᱱ ᱪᱟᱞᱟᱜ ᱜᱮᱭᱟ ᱟᱲᱮ ᱠᱚᱵᱚᱱ ᱢᱟᱛᱫ ᱜᱮᱭᱟ ᱥᱮ ᱜᱩᱰᱩ ᱥᱮᱸᱫᱽᱨᱟ ᱵᱩᱱ ᱪᱟᱞᱟᱜ ᱜᱮᱭᱟ ᱚᱱᱟ ᱠᱚᱨᱮ ᱜᱩᱰᱩ ᱞᱟᱫ ᱥᱮ ᱨᱟᱯᱟᱜ ᱠᱟᱛᱮᱜ ᱯᱮ ᱡᱚᱢ ᱠᱚ ᱛᱟᱦᱮᱱ ᱜᱮᱭᱟ ᱥᱮ ᱵᱟᱝ ᱟᱞᱮᱥᱮᱫ ᱫᱚ ᱵᱤᱥᱮᱥ ᱠᱟᱭᱛᱮ ᱧᱮᱞᱚᱜᱼᱟ ᱫᱟᱠᱟ ᱠᱚ ᱜᱷᱮᱸᱴ ᱠᱟᱛᱮᱫ ᱠᱚ ᱤᱫᱤ ᱠᱚᱣᱟ ᱜᱩᱰᱩ ᱦᱩᱭᱩᱜ ᱥᱮ ᱡᱟᱦᱟᱱᱤᱡ ᱜᱮ ᱦᱩᱭᱩᱜ ᱥᱮᱸᱫᱽᱨᱟ ᱠᱟᱛᱮᱫ ᱡᱩᱫᱤ ᱦᱟᱹᱠᱩ ᱛᱮᱱᱟᱜ ᱜᱮᱠᱚ ᱥᱟᱵ ᱠᱟᱠᱚᱣᱟ ᱨᱟᱯᱟᱜ ᱛᱮ ᱞᱟᱜ ᱠᱟᱛᱮᱫ ᱠᱚ ᱡᱚᱢ ᱠᱚ ᱛᱟᱦᱮᱸᱱᱟ ᱡᱚᱛᱚ ᱦᱚᱲ ᱢᱤᱞᱮ ᱢᱤᱥᱮ ᱟᱯᱮᱥᱮᱫ ᱜᱮ ᱚᱠᱟᱮ ᱞᱮᱠᱟ
ᱦᱮᱸ ᱟᱞᱮ ᱥᱮᱫ ᱦᱚᱸ ᱫᱟᱠᱟ ᱫᱚᱠᱚ ᱯᱚᱴᱚᱢ ᱜᱮᱭᱟ ᱟᱫᱚ ᱫᱟᱠᱟ ᱯᱚᱴᱚᱢ ᱨᱮᱱᱟᱜ ᱵᱮᱯᱟᱨ ᱫᱚ ᱢᱤᱫ ᱴᱟᱝ ᱟᱞᱟᱫᱟ ᱴᱟᱭᱤᱯ ᱚᱱᱟ ᱠᱟᱭᱨᱟ ᱥᱟᱠᱟᱢ ᱨᱮ ᱯᱚᱴᱚᱢ ᱯᱚᱴᱚᱢ ᱠᱟᱛᱮ ᱠᱚ ᱤᱫᱤ ᱜᱮᱭᱟ ᱟᱨ ᱡᱟᱦᱟᱱᱟᱜ ᱵᱷᱟᱡᱟ ᱵᱷᱟᱹᱡᱤ ᱵᱟᱠᱷᱟᱱ ᱫᱚ ᱯᱮᱸᱭᱟᱡ ᱟᱨ ᱵᱩᱞᱩᱝ ᱱᱤᱭᱟᱹ ᱠᱚ ᱠᱟᱛᱮ ᱠᱚ ᱪᱟᱞᱟᱜ ᱜᱮᱭᱟ ᱥᱮ ᱥᱮᱸᱫᱽᱨᱟ ᱫᱚ
ᱟᱪᱪᱷᱟ ᱜᱚᱝᱠᱮ ᱚᱱᱟ ᱢᱟ ᱱᱟᱯᱟᱭ ᱜᱮ ᱜᱚᱝᱠᱮ ᱡᱟᱦᱟᱸ ᱫᱚ ᱜᱚᱝᱠᱮ ᱟᱵᱮᱱ ᱥᱮᱸᱫᱽᱨᱟ ᱵᱮᱱ ᱞᱟᱹᱭ ᱠᱮᱣᱟ ᱚᱱᱟ ᱦᱚᱸ ᱴᱷᱤᱠ ᱜᱮᱭᱟ ᱛᱚ ᱜᱚᱝᱠᱮ ᱟᱵᱮᱱ ᱯᱷᱟᱥᱴᱯᱷᱩᱰ ᱠᱚᱫᱚ ᱡᱚᱢ ᱫᱚ ᱚᱠᱟᱵᱮᱱ ᱠᱩᱥᱤᱭᱟᱜ ᱜᱮᱭᱟ ᱡᱟᱦᱟᱸ ᱫᱚ ᱵᱟᱡᱟᱨ ᱫᱚᱠᱟᱱ ᱠᱚᱨᱮ ᱧᱟᱢᱚᱜ ᱜᱮᱭᱟ ᱯᱷᱟᱥᱯᱷᱩᱰ ᱡᱚᱢᱟᱜ ᱠᱚ
ᱯᱷᱟᱥᱴᱯᱷᱩᱰ ᱫᱚ ᱦᱟᱸᱜ ᱥᱮᱨᱚᱠᱚᱢ ᱵᱟ. ᱞᱤᱧ ᱠᱩᱥᱤᱭᱟᱜ ᱜᱮᱭᱟ ᱛᱚᱵᱩ ᱨᱮᱦᱚᱸ ᱧᱮᱞ ᱛᱮᱫᱚ ᱠᱟᱹᱴᱤᱡ ᱡᱚᱢ ᱫᱚ ᱥᱟᱱᱟ ᱜᱮᱭᱟ ᱥᱮ ᱚᱱᱟ ᱠᱷᱟᱹᱛᱤᱨ ᱠᱟᱹᱴᱤᱡ ᱮᱜᱽᱨᱳᱞ ᱠᱚᱫᱚᱞᱤᱧ ᱡᱚᱢ ᱵᱟᱲᱟᱭ ᱜᱮᱭᱟ ᱢᱟᱡᱷᱮ ᱢᱟᱡᱷᱮ ᱦᱮᱸᱥᱮ ᱟᱨ ᱵᱟᱝᱠᱷᱟᱱ ᱫᱚ ᱯᱷᱩᱪᱠᱟᱹ ᱫᱚᱞᱤᱧ ᱠᱩᱥᱤᱭᱟᱜ ᱜᱮᱭᱟ ᱯᱷᱩᱪᱠᱟᱹᱫᱚᱞᱤᱧ ᱡᱚᱢ ᱜᱮᱭᱟ
ᱦᱳᱭ ᱜᱚᱝᱠᱮ ᱵᱟᱡᱟᱨ ᱵᱟᱡᱟᱨ ᱠᱚᱨᱮᱱᱟᱜ ᱡᱟᱦᱟᱸ ᱯᱷᱟᱥᱴᱯᱷᱩᱰ ᱡᱚᱢ ᱫᱚ ᱢᱤᱫ ᱠᱟᱛᱷᱟ ᱫᱚᱞᱤᱧ ᱢᱮᱱᱟ ᱵᱟᱝ ᱱᱟᱯᱟᱭᱚᱜ-ᱟ ᱪᱮᱫᱟᱜ ᱥᱮ ᱚᱱᱟ ᱫᱚ ᱵᱟᱡᱟᱨ ᱠᱚᱨᱮᱱᱟᱜ ᱫᱚ ᱯᱷᱟᱥᱴᱯᱷᱩᱰ ᱠᱚᱫᱚ ᱚᱴᱟᱜ ᱜᱮᱠᱚ ᱫᱚᱦᱚ ᱠᱟᱜᱼᱟ ᱵᱟᱠᱚ ᱦᱟᱹᱨᱩᱵ ᱠᱟᱜ ᱛᱟᱦᱮᱱᱟ ᱟᱨ ᱚᱱᱟ ᱫᱚ ᱵᱟᱝ ᱵᱷᱟᱹᱜᱤᱭᱟ ᱫᱷᱩᱲᱤ ᱠᱚ ᱜᱟᱹᱰᱤ ᱠᱚᱨᱮᱱᱟᱜ ᱫᱷᱩᱞᱟᱹ ᱠᱩ ᱚᱴᱟᱝ ᱠᱟᱛᱮᱜ ᱚᱱᱟᱨᱮ ᱞᱟᱴᱷᱟ ᱠᱚᱜᱼᱟ ᱚᱱᱟ ᱡᱚᱢ ᱠᱟᱛᱮᱜ ᱞᱟᱡ ᱦᱟᱹᱥᱩ ᱠᱟᱛᱮᱜ ᱟᱨᱚ ᱰᱟᱠᱛᱟᱨ ᱚᱲᱟᱜ ᱟᱹᱪᱩᱨ ᱦᱩᱭᱩᱜ-ᱟ ᱟᱨᱚ ᱯᱮ ᱯᱩᱱ ᱴᱟᱠᱟ ᱠᱷᱚᱨᱪᱟᱜ-ᱟ ᱦᱳᱭ ᱥᱮ ᱚᱱᱟ ᱠᱷᱚᱱ ᱵᱟᱹᱜᱤ ᱠᱟᱛᱮᱜ ᱵᱚᱨᱚᱝᱪᱚᱝ ᱡᱟᱦᱟᱸ ᱚᱲᱟᱜ ᱨᱮ ᱛᱮᱭᱟᱨ ᱠᱚᱜ ᱚᱱᱟ ᱠᱚ ᱡᱚᱢᱜᱮ ᱱᱟᱯᱟᱭ ᱱᱟᱯᱟᱭᱚᱜᱼᱟ ᱟᱫᱚ ᱟᱹᱞᱤᱧ ᱫᱚ ᱢᱤᱥᱴᱤ ᱠᱚᱫᱚᱞᱤᱧ ᱠᱩᱥᱤᱭᱟᱜ ᱛᱟᱦᱮᱱ ᱜᱮᱭᱟ ᱡᱟᱦᱟᱸ ᱫᱚ ᱢᱤᱴᱷᱟᱹᱭ ᱫᱚᱠᱟᱱ ᱠᱚᱨᱮ ᱛᱟᱦᱮᱱᱟ ᱚᱱᱟ ᱥᱟᱶᱛᱮ ᱡᱟᱦᱟᱸ ᱡᱩᱥ ᱠᱚ ᱧᱟᱢᱚᱜ ᱜᱮᱭᱟ ᱥᱮ ᱚᱱᱟ ᱡᱩᱥ ᱠᱚᱫᱚᱞᱤᱧ ᱠᱩᱥᱤᱭᱟᱜ ᱜᱮᱭᱟ ᱟᱨ ᱵᱟᱡᱟᱨ ᱴᱟᱣᱩᱱ ᱠᱚᱨᱮ ᱫᱚ ᱚᱱᱟ ᱯᱷᱚᱞ ᱠᱚᱜᱮᱞᱤᱧ ᱦᱟᱛᱟᱣ ᱛᱟᱦᱮᱸᱱᱟ ᱡᱚ ᱵᱤᱞᱤ ᱠᱚᱨᱮ ᱡᱟᱦᱟᱸ ᱠᱚ ᱟᱹᱷᱨᱤᱧᱟ ᱟᱵᱮᱱ ᱫᱚ ᱜᱚᱝᱠᱮ
ᱦᱮᱸ ᱦᱮᱸ ᱟᱹᱞᱤᱧ ᱚᱱᱟ ᱠᱚᱜᱮ